ᱦᱮᱞᱳ
ᱦᱮᱸ ᱦᱮᱞᱳ
ᱦᱮᱸ ᱜᱚᱝᱠᱮ ᱡᱚᱦᱟᱨ ᱜᱮ᱾
ᱦᱮᱸ ᱡᱚᱦᱟᱨ ᱡᱚᱦᱟᱨ ᱜᱚᱝᱠᱮ᱾
ᱦᱳᱭ ᱜᱚᱝᱠᱮ ᱪᱮᱫ ᱵᱮᱱ ᱪᱤᱠᱟᱹᱭᱮᱫᱼᱟ?
ᱜᱚᱝᱠᱮ ᱪᱮᱫ ᱦᱚᱸ ᱵᱟᱝ ᱫᱩᱲᱩᱵ ᱵᱟᱲᱟ ᱦᱩᱭᱩ ᱠᱟᱱᱟ᱾
ᱟᱪᱪᱷᱟ ᱟᱹᱞᱤᱧ ᱦᱚᱸ ᱫᱲᱩ ᱠᱟᱱᱟ ᱞᱤᱧ᱾ ᱛᱟᱦᱞᱮ ᱡᱚᱢ ᱠᱚᱫᱚ ᱦᱩᱭᱱᱟᱥᱮ ᱵᱟᱝ?
ᱦᱮᱸ ᱡᱚᱢ ᱠᱚᱫᱚ ᱦᱩᱭᱟᱠᱟᱱᱟ ᱥᱮᱛᱟᱜᱟᱜ ᱫᱚ᱾
ᱟᱪᱪᱷᱟ
ᱟᱨ ᱟᱹᱵᱤᱱ ᱫᱚ ᱜᱚᱝᱠᱮ?
ᱟᱞᱤᱧ ᱦᱚᱸ ᱱᱟᱥᱛᱟ ᱦᱩᱭᱩ ᱠᱟᱱᱟ ᱩᱱᱠᱟ ᱡᱚᱢ ᱫᱚ ᱫᱟᱠᱟ ᱠᱚᱫᱚ ᱟᱨᱣᱨᱤ ᱡᱚᱢ ᱦᱩᱭᱩᱜᱼᱟ᱾
ᱚ ᱦᱚᱸ ᱫᱟᱠᱟ ᱫᱚ ᱛᱤᱨᱮᱵᱮᱱ ᱡᱚᱢᱟ ᱜᱚᱢᱠᱮ ᱛᱚᱵᱮ?
ᱡᱚᱢ ᱦᱩᱭᱩᱜᱼᱟ ᱩᱱᱠᱟ ᱵᱟᱥᱮᱱᱟᱜ ᱚᱱᱠᱟ ᱞᱮᱴ ᱧᱚᱜ ᱫᱷᱟᱨᱟ᱾
ᱦᱮᱸ ᱦᱮᱸ ᱜᱚᱝᱠᱮ ᱛᱟᱦᱚᱞᱮ ᱟᱹᱵᱤᱱ ᱫᱚ ᱪᱮᱫ ᱠᱚᱵᱤᱱ ᱪᱤᱠᱟᱹ ᱵᱟᱲᱟᱭ ᱜᱮᱭᱟ?
ᱤᱱᱠᱮ ᱟᱹᱞᱤᱧ ᱫᱚ ᱱᱤᱛᱚᱜᱜ ᱫᱚ ᱚᱲᱟᱜ ᱨᱮᱱᱟᱜ ᱠᱟᱹᱢᱤ ᱠᱚ ᱚᱱᱟ ᱥᱟᱶᱛᱮ ᱱᱤᱛᱚᱜ ᱫᱚ ᱚᱞᱚᱜ ᱯᱟᱲᱦᱟᱜ ᱨᱮᱦᱚᱸ ᱚᱞᱚᱜ ᱯᱟᱲᱦᱟᱜ ᱦᱚᱸ ᱪᱟᱞᱟᱜ ᱠᱟᱱ ᱜᱮᱭᱟ᱾
ᱦᱮᱸ ᱜᱚᱝᱠᱮ ᱚᱞᱚᱜ ᱯᱟᱲᱦᱟᱣ ᱫᱚ ᱛᱤᱱᱟᱹᱜᱼᱼ ᱚ ᱟᱹᱞᱤᱧ ᱟᱹᱞᱤᱧ ᱫᱚ ᱤᱱ ᱟᱹᱞᱤᱧ ᱫᱚ ᱚᱲᱟᱜ ᱠᱚᱨᱮᱜᱮ ᱚᱞᱚᱜ ᱯᱟᱲᱦᱟᱜ ᱠᱚᱫᱚ ᱚᱱᱠᱟ ᱵᱟᱹᱜᱤ ᱦᱟ ᱼᱼ ᱛᱟᱲ ᱠᱟᱜᱞᱤᱧ᱾
ᱜᱚᱝᱠᱮ ᱛᱟᱦᱚᱞᱮ ᱚᱞᱚᱜ ᱯᱟᱲᱦᱟᱣ ᱫᱚ ᱛᱤᱱᱟᱹᱜ ᱚᱞᱚᱜ ᱯᱟᱲᱦᱟᱣ ᱫᱚ ᱛᱤᱱᱟᱹᱜ ᱡᱤᱞᱤᱧ ᱵᱤᱱ ᱤᱫᱠᱟᱜᱼᱟ?
ᱠᱚᱝᱠᱮ ᱱᱚᱜᱼᱚᱭ ᱛᱚ ᱠᱚᱞᱮᱡᱽ ᱞᱤᱧ ᱮᱦᱚᱵ ᱠᱟᱜᱼᱟ᱾
ᱚ ᱦᱚ ᱜᱚᱝ ᱜᱚᱝᱠᱮ ᱛᱟᱦᱞᱮ ᱪᱮᱫ ᱠᱚ ᱟᱯ-ᱟᱯᱮ ᱚᱱᱛᱮ ᱫᱚ ᱚᱝᱠᱟ ᱫᱟᱬᱟᱱ ᱡᱟᱭᱜᱟ ᱠᱚ ᱥᱮ ᱤᱝᱠᱟᱹ ᱴᱩᱨᱤᱥ ᱯᱨᱮᱹᱥ ᱠᱚ ᱚᱠᱟ ᱠᱚᱨᱮ ᱢᱮᱱᱟᱜᱼᱟ
ᱦᱮᱸ, ᱟᱞᱮ ᱥᱮᱱ ᱫᱟᱬᱟᱱ ᱡᱟᱭᱜᱟ ᱠᱚᱫᱚ ᱞᱟᱹᱭ ᱞᱮᱠᱷᱟᱱ ᱱᱚᱛᱮ ᱥᱩᱥᱩᱱᱤᱭᱟ, ᱢᱩᱠᱩᱴᱢᱩᱱᱤᱯᱩᱨ ᱟᱸᱡᱚᱢ ᱟᱠᱟᱜ ᱵᱮᱱ
ᱦᱳᱭ ᱦᱳᱭ ᱥᱩᱥᱩᱱᱤᱭᱟᱹ ᱫᱚ ᱚᱝᱠᱟ ᱪᱟᱞᱟᱣ ᱵᱟᱲᱟ ᱦᱩᱭᱟ ᱠᱟᱱᱟ ᱮᱱ ᱤᱭᱟᱹ ᱢᱩᱠᱩᱴᱢᱩᱱᱤ ᱯᱩᱨ ᱫᱚ ᱵᱟᱝ ᱪᱟᱞᱟᱣ ᱦᱩᱭ ᱟᱠᱟᱱᱟ ᱛᱚ ᱠᱟᱹᱴᱤᱡ ᱚᱸᱰᱮᱱᱟᱜ ᱤᱝᱠᱟᱹ ᱚᱠᱟᱞᱮᱠᱟ ᱥᱮ ᱚᱠᱟᱞᱮᱠᱟ ᱵᱟᱝ ᱚᱸᱰᱮᱱᱟᱜ ᱠᱟᱹᱴᱤᱡ ᱞᱟᱹᱭ ᱧᱚᱜ
ᱦᱳᱭ ᱛᱚ ᱦᱳᱭ ᱦᱳᱭ, ᱜᱚᱝᱠᱮ ᱚᱱᱟ ᱫᱚ ᱢᱩᱠᱩᱴᱢᱩᱱᱤᱯᱩᱨ ᱤᱧ ᱫᱚ ᱵᱟᱸᱠᱩᱲᱟ ᱢᱩᱸ, ᱵᱟᱸᱠᱩᱲᱟ ᱨᱮᱜᱮ ᱚᱱᱟ ᱦᱚᱸ ᱯᱟᱲᱟᱜ ᱠᱟᱱᱟ
ᱦᱮᱸ ᱦᱮᱸ
ᱚᱱᱟ ᱯᱚᱥ ᱵᱟᱸᱠᱩᱲᱟ ᱰᱤᱵᱷᱤᱡᱚᱱ ᱚᱱᱟ ᱨᱮᱜᱮ ᱯᱟᱲᱟᱜ ᱠᱟᱱᱟ ᱚᱱᱟ ᱥᱟᱶᱛᱮ ᱢᱩᱠᱩᱴᱢᱚᱱᱤᱯᱩᱨ ᱫᱚ ᱢᱤᱫᱴᱟᱱ ᱫᱟᱬᱟᱱ ᱡᱟᱭᱜᱟ ᱚᱸᱰᱮ ᱫᱚ ᱟᱹᱰᱤ ᱡᱮᱞᱮᱧ ᱡᱮᱞᱮᱧ ᱠᱷᱚᱱᱟᱜ ᱫᱟᱬᱟᱱ ᱠᱚ ᱦᱤᱡᱩᱜ ᱜᱮᱭᱟ
ᱢᱟᱱᱮ ᱦᱮᱸ ᱜᱚᱝᱠᱮ
ᱚᱱᱟ ᱥᱟᱶᱛᱮ
ᱦᱮᱸ ᱜᱚᱝᱠᱮ ᱟᱹᱞᱤᱧ ᱞᱤᱧ ᱢᱮᱱᱮᱜᱼᱟ ᱥᱮ ᱚᱱᱟ
ᱦᱳᱭ
ᱢᱩᱠᱩᱴᱢᱩᱱᱤᱯᱩᱨ ᱛᱚ ᱮᱱᱠᱷᱟᱱ ᱫᱚ ᱚᱱᱟᱫᱚ ᱞᱟᱹᱭ ᱦᱚᱸᱠᱚ ᱞᱟᱹᱭ ᱵᱟᱲᱟᱭ ᱜᱮᱭᱟ, ᱜᱷᱚᱲᱟᱵᱟᱹᱲᱤ ᱦᱚᱸᱠᱚ ᱢᱮᱛᱟᱜ ᱜᱮᱭᱟ
ᱦᱳᱭ ᱦᱳᱭ ᱥᱮᱬᱟ ᱢᱩᱠᱩᱴᱢᱚᱱᱤᱯᱩᱨ ᱫᱚ ᱩᱸᱜ ᱜᱷᱚᱲᱟ ᱵᱟᱟᱲᱤ ᱫᱚ ᱚᱱᱟ ᱥᱩᱨ ᱨᱮ ᱜᱷᱚᱲᱟ ᱵᱟᱟᱲᱤ ᱨᱮ ᱦᱮᱱᱟᱜᱼᱟ ᱚᱱᱟ ᱠᱷᱟᱹᱛᱤᱨ ᱛᱮ ᱚᱱᱟ ᱠᱷᱟᱹᱛᱤᱨ ᱚᱱᱟ ᱫᱚ ᱢᱩᱠᱩᱴᱢᱩᱱᱤᱯᱩᱨ ᱫᱚ ᱜᱷᱚᱲᱟᱵᱲᱤ ᱜᱮᱠᱚ ᱞᱟᱹᱭ ᱜᱮᱭᱟ
ᱦᱮᱸ ᱜᱚᱢᱠᱮ
ᱜᱚᱝᱠᱮ ᱟᱯᱮ ᱥᱮᱱ ᱫᱚ ᱛᱟᱦᱞᱮ ᱚᱝᱠᱟ ᱪᱮᱫ ᱰᱮᱢ ᱠᱚ ᱦᱮᱱᱟᱜᱼᱟ
ᱦᱮᱸ ᱰᱮᱢ ᱠᱚ ᱪᱟᱱᱰᱤᱞ ᱰᱮᱢ ᱢᱮᱱᱟᱜᱼᱟ ᱚᱱᱟ ᱥᱩᱨ ᱨᱮᱫᱚ ᱱᱟᱜ ᱟᱨ ᱚᱱᱠᱟ ᱥᱩᱨ ᱨᱮ ᱢᱮᱱᱟᱜᱼᱟ ᱰᱤᱢᱱᱟ ᱞᱮᱠ
ᱦᱩᱸ
ᱚᱱᱟ ᱠᱚᱨᱮ ᱚᱱᱟ ᱥᱩᱨ ᱨᱮᱫᱚ ᱤᱱᱟᱹ ᱤᱱᱟᱹᱠᱤᱱᱜᱮ ᱱᱤᱛᱚᱜ ᱤᱱᱟᱹ ᱠᱤᱱᱜᱮ ᱢᱮᱱᱟᱜᱼᱟ
ᱦᱩᱸ, ᱜᱚᱝᱠᱮ ᱚᱱᱟ ᱰᱮᱢ ᱠᱤᱱ ᱫᱚ ᱚᱠᱟᱨᱮ ᱯᱟᱲᱟᱜ ᱠᱟᱱᱟ ᱚᱱᱟ ᱥᱩᱨ
ᱚᱱᱟ ᱪᱟᱱᱰᱤᱞ ᱰᱮᱢ ᱫᱚ ᱱᱚᱜ-ᱚᱭ ᱪᱟᱱᱰᱤᱞ ᱰᱮᱢ ᱫᱚ ᱯᱟᱲᱟᱜ ᱠᱟᱱᱟ ᱦᱟᱱᱛᱮ ᱥᱟᱹᱨᱟᱹᱭᱠᱮᱞᱟ ᱥᱮᱱ ᱨᱮ ᱟᱨ ᱚᱱᱟ ᱰᱤᱢᱱᱟ ᱫᱚ ᱯᱟᱲᱟᱜ ᱠᱟᱱᱟ ᱚᱱᱟ ᱴᱟᱴᱟ ᱥᱩᱨ ᱨᱮᱜᱮ
ᱟᱪᱪᱷᱟ
ᱦᱩᱸ ᱦᱩᱸ
ᱛᱟᱦᱞᱮ ᱜᱚᱝᱠᱮ ᱚᱱᱟ ᱰᱮᱢ ᱥᱩᱨ ᱠᱚᱨᱮ ᱚᱱᱠᱟ ᱧᱮᱞᱡᱚᱝ ᱡᱟᱭᱜᱟ ᱠᱚ ᱟᱨᱚ ᱚᱱᱟ ᱥᱟᱶᱛᱮ ᱪᱮᱫ ᱠᱚ ᱦᱮᱱᱟᱜᱼᱟ
ᱦᱮᱸ ᱧᱮᱞ ᱡᱚᱝ ᱠᱚᱫᱚ ᱚᱝᱠᱟ ᱦᱚᱲ ᱠᱚᱠᱚ ᱢᱟᱱᱮ ᱤᱱᱠᱟᱹ ᱫᱟᱜ ᱠᱚ ᱰᱷᱮᱨ ᱛᱟᱦᱮᱸ ᱠᱚᱜ ᱩᱱ ᱡᱚᱦᱚᱜ ᱜᱮ ᱠᱟᱹᱴᱤᱡ ᱧᱮᱞ ᱡᱚᱝ ᱦᱚᱲ ᱦᱚᱸᱠᱚ ᱦᱤᱡᱩᱜᱼᱟ ᱟᱨ ᱪᱟᱱᱰᱤᱞ ᱰᱮᱢ ᱫᱚ ᱠᱟᱹᱴᱤᱡ ᱤᱱᱠᱟᱹ ᱡᱚᱛᱚ ᱫᱤᱱ ᱜᱮ ᱚᱸᱰᱮ ᱫᱚᱠᱚ ᱪᱟᱞᱟᱣ ᱧᱚᱜ ᱜᱮᱭᱟ ᱦᱚᱲ ᱠᱟᱹᱴᱤᱡ, ᱠᱟᱹᱴᱤᱡ ᱧᱩᱛᱩᱢᱟᱱ ᱡᱟᱭᱜᱟ ᱠᱟᱱᱟ ᱛᱚ
ᱦᱳᱭ ᱦᱳᱭ ᱟᱸᱡᱚᱢ ᱫᱚ ᱦᱩ ᱟᱠᱟᱱ ᱜᱮᱭᱟ
ᱦᱮᱸ ᱦᱮᱸ
ᱪᱟᱞᱟᱣ ᱜᱮ ᱦᱟᱸᱜ ᱵᱟᱝ ᱦᱩᱭ ᱠᱟᱱᱟ ᱛᱚ ᱪᱟᱞᱟᱜ ᱦᱳᱭᱳᱜᱼᱟ᱾
ᱦᱮᱸᱻ ᱦᱮᱸᱻ᱾
ᱤᱱ ᱠᱟ ᱱᱟᱜ ᱪᱟᱱᱰᱤᱞ ᱰᱮᱢ ᱫᱚ ᱟᱵᱤᱱ ᱫᱚᱵᱤᱱ ᱪᱟᱞᱟᱣ ᱠᱟᱱᱟ, ᱪᱟᱞᱟᱣ ᱠᱟᱱᱟ,?
ᱦᱮᱸ ᱪᱟᱞᱟᱣ ᱠᱟᱱ ᱜᱮᱭᱟᱞᱤᱧ, ᱟᱨ ᱟᱹᱵᱤᱱ ᱫᱚ ᱜᱚᱢᱠᱮ ᱢᱩᱠᱩᱴᱢᱩᱱᱤᱯᱩᱨ ᱫᱚᱵᱤᱱ ᱪᱟᱞᱟᱣ ᱵᱟᱲᱟ ᱠᱟᱱᱟ ᱥᱮ ᱵᱟᱝ?
ᱵᱟᱝ-ᱵᱟᱝ ᱪᱟᱞᱟᱣ ᱫᱚ ᱵᱟᱝ ᱦᱳᱭ ᱠᱟᱱᱟ᱾
ᱦᱮᱸᱻ ᱦᱮᱸᱻ᱾
ᱦᱮᱸ᱾ ᱜᱚᱢᱠᱮ ᱛᱟᱦᱚᱞᱮ ᱚᱱᱟ ᱤᱫᱤ ᱠᱟᱛᱮ ᱱᱟᱥᱮᱱᱟᱜ ᱰᱮᱢ ᱤᱫᱤ ᱠᱟᱛᱮᱜ ᱱᱟᱥᱮᱱᱟᱜ ᱢᱤᱫᱵᱟᱨ ᱠᱟᱛᱷᱟ ᱵᱟᱰᱟᱭ ᱥᱟᱱᱟᱭᱮᱫ ᱞᱤᱧ ᱛᱟᱦᱮᱸᱱ ᱫᱚ ᱡᱩᱫᱤ ᱵᱮᱱ ᱞᱟᱹᱭ ᱠᱮᱭᱟ ᱵᱷᱟᱜᱮ ᱦᱳᱭ ᱠᱚᱜᱼᱟ?
ᱦᱮᱸᱻᱦᱮᱸᱻ ᱱᱤᱦᱟᱹᱛᱤ, ᱰᱮᱢ ᱫᱚ ᱚᱱᱮ ᱪᱟᱱᱰᱤᱞ ᱰᱮᱢ ᱫᱚ ᱤᱱᱠᱟᱹ ᱚᱱᱟ ᱫᱚ ᱥᱟᱹᱨᱟᱹᱭ ᱠᱮᱞᱟ ᱨᱮ ᱯᱟᱲᱟᱜ ᱠᱟᱱᱟ᱾ ᱮᱱᱠᱷᱟᱱ ᱥᱟᱹᱨᱟᱹᱭ ᱠᱮᱞᱟ ᱰᱤᱥᱴᱤᱠ ᱨᱮ ᱯᱟᱲᱟᱜ ᱠᱟᱱᱟ᱾
ᱦᱳᱭᱻ ᱦᱳᱭᱻ᱾
ᱮᱜ, ᱪᱟᱱᱰᱤᱞ ᱰᱮᱢ ᱫᱚ ᱚᱱᱠᱟ ᱪᱮᱱ ᱢᱟᱱᱮ ᱚᱱᱠᱟ ᱧᱮᱞ ᱡᱚᱝ ᱡᱟᱭᱜᱟ ᱥᱮ ᱚᱸᱰᱮ ᱫᱚ ᱦᱟᱹᱠᱩ ᱦᱚᱠᱚ ᱪᱟᱥ ᱠᱟᱫ ᱠᱚᱜᱮᱭᱟ᱾
ᱟᱪᱪᱷᱟᱻ ᱟᱪᱪᱷᱟᱻ ᱟᱹᱰᱤ ᱵᱷᱟᱜᱮ᱿
ᱦᱮᱸ ᱟᱨ ᱚᱱᱟ ᱪᱟᱱᱰᱤᱞ ᱰᱮᱢ ᱤᱭᱟᱹ ᱛᱮᱜᱮ ᱚᱱᱛᱮ ᱞᱟᱛᱟᱨ ᱥᱮᱱ ᱠᱮᱱᱮᱞ ᱠᱚ ᱤᱫᱤ ᱠᱟᱜᱼᱟ, ᱚᱱᱟ ᱠᱮᱱᱮᱞ ᱤᱭᱟᱹ ᱛᱮᱜᱮ ᱟᱹᱰᱤ ᱦᱟᱱᱛᱮ, ᱱᱟᱛᱮ ᱪᱟᱹᱠᱩᱞᱤᱭᱟᱹ ᱟᱸᱡᱚᱢ ᱠᱟᱜ-ᱟ ᱵᱤᱱ?
ᱦᱳᱭᱻ ᱦᱳᱭᱻ ᱟᱸᱡᱚᱢ᱾
ᱦᱮᱸ ᱪᱟᱹ, ᱪᱟᱹᱠᱩᱞᱤᱭᱟᱹ, ᱫᱷᱩᱞᱵᱷᱩᱢᱜᱚᱲ ᱚᱱᱟ ᱠᱚᱨᱮᱱ ᱦᱚᱲ ᱦᱚᱸ ᱤᱱᱠᱟᱹ ᱚᱱᱟ ᱫᱟᱜ ᱠᱚᱛᱮ ᱪᱟᱥᱵᱟᱥ ᱛᱮ ᱥᱩᱵᱤᱫᱷᱟ-ᱥᱩᱵᱤᱫᱷᱟ ᱧᱚᱜ ᱜᱮᱭᱟ ᱠᱚ᱾
ᱦᱳᱭ᱾
ᱦᱩᱸ᱾ ᱟᱨ ᱚᱱᱟ ᱚᱱᱟ ᱤᱭᱟᱹ ᱠᱚᱛᱮ ᱦᱟᱱᱟ ᱥᱚᱵᱚᱨ ᱱᱟᱠᱷᱟ ᱜᱟᱰᱟ
ᱪᱮᱫ ᱵᱮᱱ ᱞᱟᱹᱭᱮᱜᱼᱟ ᱜᱚᱝᱠᱮ?
ᱢᱮᱱᱮᱫ ᱟᱹᱞᱤᱧ ᱥᱚᱵᱚᱨ ᱱᱟᱠᱷᱟ ᱜᱟᱰᱟ ᱟᱸᱡᱚᱢ ᱠᱟᱜ-ᱟ ᱵᱤᱱ ᱥᱮ?
ᱦᱳᱭ-ᱦᱳᱭ ᱟᱸᱡᱚᱢ ᱠᱟᱜᱼᱟ ᱞᱤᱧ᱾
ᱦᱳᱭ-ᱦᱳᱭ, ᱚᱱᱟ-ᱚᱱᱟ ᱜᱟᱰᱟ ᱦᱚᱸ ᱚᱸᱰᱮ ᱠᱷᱚᱱᱜᱮ, ᱟᱹᱛᱩ ᱟᱲᱜᱚ ᱠᱟᱱᱟ, ᱪᱟᱱᱰᱤᱞ ᱰᱮᱢ ᱠᱷᱚᱱᱜᱮ᱾
ᱟᱪᱪᱷᱟ᱾ ᱚᱱᱟ ᱜᱟᱰᱟ ᱫᱚ ᱛᱟᱦᱚᱞᱮ ᱢᱟᱱᱮ ᱟᱵᱮᱱ ᱧᱮᱞ ᱫᱚᱵᱮᱱ ᱪᱟᱞᱟᱣ ᱠᱟᱱ ᱜᱮᱭᱟ ᱥᱮ ᱵᱟᱝ?
ᱦᱮᱸ ᱜᱟᱰᱟ ᱫᱚ ᱤᱱᱠᱟᱹ ᱥᱩᱨ ᱧᱚᱜ ᱜᱮᱭᱟ ᱚᱲᱟᱜ ᱠᱚᱨᱮᱜ ᱠᱷᱚᱱ ᱫᱚ᱾
ᱟᱪᱪᱷᱟ, ᱛᱟᱦᱚᱞᱮ ᱚᱸᱰᱮ ᱫᱚᱵᱮᱱ ᱥᱮᱱ ᱠᱟᱱ ᱜᱮᱭᱟ᱾
ᱦᱳᱭᱻ ᱦᱳᱭᱻ᱾
ᱦᱩᱸ᱾ ᱛᱟᱦᱚᱞᱮ ᱜᱚᱝᱠᱮ ᱚᱱᱠᱟ ᱟᱯᱮ ᱥᱮᱱ ᱫᱚ ᱟᱨ ᱚᱱᱠᱟ ᱧᱮᱞ ᱡᱚᱝ ᱛᱮᱱᱟᱜ ᱡᱟᱭᱜᱟ ᱠᱚᱫᱚ?
ᱦᱮᱸ ᱚᱱᱟ ᱪᱟᱱᱰᱤᱞ ᱰᱮᱢ ᱦᱩᱭᱮᱱᱟ ᱦᱮᱸᱥᱮ ᱟᱨ ᱚᱱᱟ ᱥᱟᱶ ᱛᱮᱜᱮ ᱚᱸᱰᱮ ᱡᱩᱵᱽᱞᱤ ᱯᱟᱨᱠ ᱢᱮᱱᱟᱜᱼᱟ᱾ ᱚᱱᱟ ᱴᱟᱣᱩᱱ ᱦᱮᱸ ᱴᱟᱣᱩᱱ ᱵᱷᱤᱛᱤᱨ ᱨᱮᱜᱮ᱾ ᱦᱮ ᱯᱟᱨᱠ ᱨᱮ ᱢᱮᱱᱟᱜ ᱠᱚᱣᱟ, ᱚᱱᱠᱟ ᱦᱟᱹᱛᱤ ᱛᱟᱹᱨᱩᱵ᱾ ᱠᱚ ᱤᱱᱟᱹ ᱯᱚᱨᱮ ᱩᱱᱠᱩ ᱛᱟᱭᱟᱱ ᱟᱨᱚ ᱢᱮᱱᱟᱜ ᱠᱚᱜᱮᱭᱟ ᱟᱹᱰᱤᱜᱟᱱ᱾
ᱟᱪᱪᱷᱟ-ᱟᱪᱪᱷᱟ ᱟᱹᱰᱤ ᱜᱟᱱ ᱡᱤᱭᱟᱹᱞᱤ ᱠᱚ ᱦᱳᱭ ᱵᱟᱝ?
ᱦᱳᱭᱻ ᱦᱳᱭᱻ᱾
ᱟᱪᱷᱟ ᱛᱟᱦᱚᱞᱮ ᱜᱚᱢᱠᱮ ᱚᱸᱰᱮ ᱫᱚ ᱚᱱᱠᱟ, ᱪᱮᱫᱠᱟ ᱴᱟᱭᱤᱢ ᱫᱟᱬᱟᱱ ᱠᱚ, ᱪᱟᱞᱟᱣ ᱞᱮᱱᱠᱷᱟᱱ ᱱᱟᱯᱟᱭᱚᱜᱼᱟ?
ᱛᱚ ᱚᱸᱰᱮ ᱫᱚ ᱢᱟᱱᱮ ᱤᱭᱟᱹ ᱠᱟᱱᱟ ᱛᱚ, ᱢᱟᱱᱮ ᱥᱮᱛᱟᱜ ᱤᱱᱠᱟᱹ ᱟᱴᱴᱟ ᱥᱮᱱ ᱠᱷᱚᱱ ᱟᱹᱭᱩᱵ ᱤᱱᱠᱟᱹ ᱫᱚᱥᱴᱟ ᱦᱟᱹᱵᱤᱡ ᱜᱟᱱ ᱫᱚ ᱤᱭᱟᱹ ᱛᱟᱦᱮᱱ ᱜᱮᱭᱟ ᱡᱷᱤᱡ ᱛᱟᱦᱮᱱ ᱜᱮᱭᱟ᱾
ᱟᱪᱪᱷᱟ
ᱡᱚᱛᱚ ᱫᱤᱱ ᱫᱷᱟᱨᱟᱜᱮ ᱟᱨ ᱚᱠᱟ ᱚᱠᱟ ᱫᱤᱱ ᱫᱚ ᱵᱚᱱᱫᱚ ᱛᱟᱦᱮᱱ ᱠᱷᱟᱱ ᱢᱟᱲᱟᱝ ᱨᱮᱜᱮ ᱤᱭᱟᱹ ᱠᱚ ᱞᱟᱜᱟᱣ ᱠᱟᱜᱼᱟ ᱠᱚ ᱢᱮᱱ ᱛᱮᱫ ᱛᱮᱦᱮᱧ ᱵᱚᱱᱫᱚ ᱜᱮᱭᱟ ᱚᱱᱟ ᱠᱚ᱾
ᱟᱪᱪᱷᱟ ᱛᱟᱦᱚᱞᱮ ᱜᱚᱢᱠᱮ ᱚᱱᱛᱮᱮ ᱟᱨ ᱟᱫᱚ ᱚᱱᱛᱮ ᱟᱯᱮ ᱥᱮᱱ ᱫᱚ ᱚᱱᱠᱟ ᱪᱮᱫ ᱠᱚ ᱡᱟᱹᱟᱥᱛᱤ ᱪᱟᱥ ᱠᱩ ᱦᱩᱭᱩᱜ ᱜᱮᱭᱟ?
ᱟᱞᱮ ᱥᱮᱱ ᱫᱚ ᱪᱟᱥ ᱠᱚᱫᱚ ᱚᱱᱠᱟ ᱫᱚ ᱤᱱᱠᱟᱹ, ᱱᱤᱛᱚᱜ ᱤᱭᱟᱹ ᱥᱤᱡᱤᱱ ᱦᱤᱡᱩᱜ ᱠᱟᱱᱟ ᱟᱥᱟᱲ ᱵᱚᱸᱜᱟ ᱫᱚ ᱤᱱᱠᱟᱹ ᱦᱩᱲᱩᱞᱮ ᱪᱟᱥᱟ ᱤᱱᱟᱹ ᱯᱚᱨᱮ ᱫᱚ ᱚᱝᱠᱟ ᱪᱟᱥ ᱠᱚᱫᱚ ᱠᱟᱹᱴᱤᱡ ᱠᱚᱢ ᱧᱚᱜ ᱜᱮᱭᱟ ᱫᱟᱜ ᱠᱚ ᱵᱟᱝ ᱠᱟᱹᱛᱮ᱾
ᱟᱪᱪᱷᱟ
ᱦᱮᱸ
ᱛᱟᱦᱚᱞᱮ
ᱜᱚᱝᱠ ᱜᱚᱝᱠᱮ ᱟᱯᱮ ᱚᱱ ᱟᱯᱮ ᱚᱱᱛᱮ ᱫᱚ ᱪᱮᱫ ᱠᱚᱯᱮ ᱪᱟᱥ ᱵᱟᱲᱟᱭᱟ ᱛᱚᱵᱮ ᱟᱯᱮ ᱦᱚᱸ?
ᱟᱞᱮᱥᱮᱫ ᱦᱚᱸ ᱚᱱᱠᱟ ᱪᱟᱥ ᱫᱚ ᱦᱩᱭᱩᱜᱳ ᱜᱮᱭᱟ ᱦᱩᱲᱩ ᱜᱮ ᱦᱩᱲᱩ ᱫᱚ ᱢᱤᱫ ᱫᱷᱟᱣ ᱜᱮ ᱚᱱᱟ ᱥᱟᱶᱛᱮ ᱟᱫᱚ ᱥᱚᱵᱡᱤ ᱠᱚᱫᱚ ᱚᱱᱠᱟ ᱡᱟᱹᱥᱛᱤ ᱫᱚ ᱵᱟᱝ ᱪᱟᱥ ᱦᱩᱭᱩᱜᱼᱟ᱾
ᱦᱩᱸ ᱦᱩᱸ ᱦᱩᱸ ᱦᱩᱸ ᱦᱩᱸ
ᱦᱮᱸ
ᱛᱚᱵᱮ ᱥᱚᱵᱡᱤ ᱠᱚᱦᱚᱸ ᱜᱚᱝᱠᱮ ᱟᱹᱞᱤᱧ ᱞᱤᱧ ᱞᱟᱹᱭᱮᱫᱼᱟ ᱪᱟᱥ ᱫᱚ ᱤᱱᱠᱟᱹ ᱤᱱᱠᱟᱹ ᱪᱮᱫ ᱚᱱᱠᱟ ᱠᱟᱹᱴᱤᱡ ᱡᱟᱹᱥᱛᱤ ᱫᱚ ᱪᱮᱫ ᱯᱮ ᱪᱟᱥ ᱧᱚᱜ ᱠᱟᱛᱮᱫ ᱨᱮᱦᱟᱜ ᱞᱟᱹᱭ ᱧᱚᱜ ᱵᱤᱱ᱾
ᱥᱚᱵᱡᱤ ᱠᱚ ᱢᱩᱫᱽᱨᱮ ᱚᱱᱠᱤ ᱡᱟᱹᱥᱛᱤ ᱫᱚ ᱚᱱᱠᱟ ᱫᱚ ᱞᱟᱹᱭ ᱞᱮᱠᱷᱟᱱ ᱫᱚ ᱚᱱᱠᱟ ᱫᱚ ᱵᱟᱝ, ᱢᱟᱱᱮ ᱚᱲᱟᱜ ᱨᱮ ᱡᱚᱢ ᱥᱩᱢᱩ ᱜᱮ ᱡᱟᱦᱟᱸ ᱠᱚᱵ ᱡᱚᱢᱟ ᱵᱮᱸᱜᱟᱲ, ᱵᱤᱞᱟᱹᱛᱤ ᱚᱱᱠᱟ ᱥᱚᱵᱡᱤ ᱠᱚ ᱚᱱᱟᱜᱮ ᱚᱲᱟᱜ ᱨᱮ ᱡᱚᱢ ᱞᱮᱠᱷᱟᱱ ᱟᱹᱰᱤ ᱡᱟᱹᱥᱛᱤ ᱫᱚ ᱵᱟᱝ ᱨᱚᱦᱚᱭ ᱦᱩᱭᱩᱜᱼᱟ᱾
ᱦᱳᱭ ᱚᱱᱟ ᱠᱚᱢᱟ ᱪᱟᱥ ᱫᱚ ᱵᱮᱸᱜᱟᱲ ᱵᱤᱞᱟᱹ ᱛᱮᱫᱚ ᱠᱟᱹᱴᱤᱡ ᱤᱭᱟᱹ ᱤᱭᱟᱹ ᱠᱟᱱᱟ ᱛᱚ ᱢᱟᱱᱮ ᱠᱟᱹᱴᱤᱡ ᱠᱚᱥ ᱴᱚ ᱧᱚᱜ ᱦᱩᱭᱩᱜᱼᱟ᱾
ᱦᱳᱭ ᱦᱳᱭ ᱟᱫᱚ ᱜᱚᱢᱠᱮ ᱵᱟᱝ ᱠᱚᱥᱴᱚ ᱞᱮᱱ ᱨᱮᱦᱚᱸ ᱡᱚᱢ ᱛ ᱟᱨ ᱵᱟᱝ ᱧᱟᱢᱚᱜᱼᱟ᱾
ᱦᱳᱭ ᱦᱳᱭ ᱟᱨ ᱡᱟᱦᱟᱸ ᱚᱱᱟ ᱟᱲᱟᱜ ᱠᱚ, ᱵᱟ ᱤᱱᱠᱟᱹ ᱤᱱᱠᱟᱹ ᱦᱩᱲᱩ ᱠᱚ ᱥᱟᱶ ᱦᱩᱲᱩ ᱤᱨ ᱥᱟᱶ ᱯᱚᱨᱮ ᱠᱚ ᱤᱱᱟᱹ ᱠᱟᱹᱥᱟᱹᱨᱤ ᱠᱚᱫᱚ ᱯᱮ ᱮᱨ ᱵᱟᱲᱟᱭ ᱜᱮᱭᱟ ᱥᱮ ᱵᱟᱝ?
ᱮᱨ ᱫᱚ ᱮᱨ ᱛᱟᱦᱮᱱ ᱜᱮᱭᱟ ᱠᱚ ᱟᱫᱚ ᱟᱞᱮ ᱫᱚ ᱵᱟᱞᱮ ᱵᱟᱲᱟ ᱠᱟᱜᱼᱟ᱾
ᱦᱮᱸ ᱦᱩᱸ ᱦᱩᱸ
ᱜᱚᱝᱠᱮ ᱟᱯᱮ ᱥᱮᱱ ᱦᱚᱸᱠᱚᱮ ᱪᱟᱥ ᱜᱮᱭᱟ?
ᱦᱮᱸ ᱤᱱᱠᱟᱹ ᱦᱩᱲᱩ ᱦᱩᱲᱩ ᱤᱨ ᱯᱚᱨᱮ ᱚᱱᱠᱟ ᱡᱩᱫᱤ ᱤᱭᱟᱹ ᱛᱟᱦᱮᱱ ᱠᱷᱟᱱ ᱫᱚ ᱮᱨ ᱵᱟᱲᱟ ᱠᱟᱜ ᱜᱮᱭᱟ ᱠᱚ ᱠᱟᱹᱥᱟᱹᱨᱤ ᱦᱚᱸ᱾
ᱛᱟᱦᱚᱞᱮ ᱜᱚᱝᱠᱮ ᱟᱯᱮᱥᱮᱱ ᱝᱠᱟᱣᱟᱜ ᱯᱚᱨᱚᱵᱽ ᱠᱚᱫᱚ ᱪᱮᱫ ᱠᱚ ᱦᱩᱭᱩᱜᱼᱟ?
ᱦᱮ ᱯᱚᱨᱚᱵᱽ ᱢᱮᱱ ᱛᱮᱫᱚ ᱵᱟᱦᱟ ᱥᱚᱦᱚᱨᱟᱭ ᱤᱱᱟᱹ ᱯᱚᱨᱮ ᱥᱟᱠᱨᱟᱛ ᱠᱚ,
ᱦᱮᱸ ᱤᱱᱟᱹ ᱠᱚᱜᱮ ᱟᱨ ᱚᱱᱠᱟ ᱫᱚ ᱯᱚᱨᱚᱵᱽ ᱠᱚᱢᱟ ᱵᱟᱹᱪᱩᱜ ᱛᱟᱵᱚᱱᱱᱟ ᱟᱵᱚ ᱥᱟᱱᱛᱟᱲᱟᱜ ᱠᱚᱢᱟ᱾
ᱦᱳᱭ ᱦᱳᱭ
ᱦᱮᱸ
ᱛᱟᱦᱚᱞᱮ ᱜᱚᱝᱠᱮ ᱟᱯᱮᱥᱮᱱ ᱫᱚ ᱥᱚᱦᱚᱨᱟᱭ ᱠᱚᱫᱚ ᱟᱹᱰᱤ ᱚᱠᱟᱮᱠᱟ ᱡᱚᱢᱟ ᱟᱠᱚ? ᱨᱟᱹᱥᱠᱟᱹ ᱠᱚ ᱚᱠᱟ ᱞᱮᱠᱟ ᱦᱩᱭᱩᱜᱼᱟ?
ᱥᱚᱦᱚᱨᱟᱭ ᱠᱚᱫᱚ ᱨᱟᱹᱥᱠᱟᱹ ᱜᱮ ᱢᱚᱬᱮ ᱫᱤᱱ ᱵᱚᱱ ᱢᱟᱱᱟᱣᱟ ᱤᱱᱠᱟᱹ ᱵᱚᱪᱷᱚᱨ ᱨᱮ ᱛᱟᱵᱚᱱ ᱚᱱᱟ ᱢᱤᱫ ᱫᱤᱱ ᱢᱤᱫ ᱫᱷᱟᱣ ᱜᱮᱥᱮ ᱯᱟᱨᱟᱵᱽ ᱫᱚ ᱦᱤᱡᱩᱜ-ᱟ ᱚᱱᱟ ᱠᱟᱹ ᱢᱟᱱᱟᱣ ᱫᱚ ᱵᱮᱥ ᱜᱮ ᱢᱟᱱᱟᱣ ᱦᱩᱭᱩᱜᱼᱟ ᱟᱨ ᱜᱚᱝᱠᱮ ᱟᱯᱮ ᱚᱱᱛᱮ ᱫᱚ
ᱟᱞᱮ ᱥᱮᱱ ᱦᱚᱸ ᱚᱱᱟ ᱵᱟᱦᱟ ᱥᱚᱦᱨᱟᱭ ᱜᱮ ᱚᱝᱠᱟ ᱫᱚ ᱟᱫᱚ ᱵᱟᱝ ᱦᱩᱭᱩᱜ ᱛᱟᱦᱮᱱᱟ
ᱦᱮᱸ ᱦᱮᱸ ᱟᱨ ᱜᱚᱝᱠᱮ ᱛᱚᱵᱮ ᱟᱯᱮ ᱚᱱᱛᱮ ᱫᱚ ᱚᱠᱟ ᱵᱚᱸᱜᱟ ᱯᱮ ᱥᱚᱦᱨᱟᱭᱚᱜ-ᱟ᱾
ᱱᱤᱝᱠᱟᱹ ᱟᱞᱮ ᱥᱮᱱ ᱫᱚ ᱯᱩᱥ ᱵᱚᱸᱜᱟ ᱞᱮ ᱥᱚᱨᱦᱟᱭᱚᱜ ᱛᱟᱦᱮᱸᱱᱟ
ᱟᱻ
ᱥᱮᱫᱟᱭ ᱠᱷᱚᱱᱟᱜ ᱚᱝᱠᱟᱜᱮ ᱤᱭᱟᱹ ᱦᱮᱡ ᱟᱠᱟᱱᱟ
ᱦᱳᱭ ᱦᱳᱭ ᱦᱳᱭ ᱢᱟᱱᱮ ᱟᱞᱮ ᱥᱮᱱ ᱫᱚ ᱤᱝᱠᱟᱹ ᱥᱚᱦᱨᱟᱭ ᱵᱚᱸᱜᱟ ᱞᱮ ᱥᱚᱦᱨᱟᱭ ᱟᱯᱮ ᱚᱱᱛᱮ ᱫᱚ ᱯᱩᱥ ᱵᱚᱸᱜᱟ ᱯᱮ ᱥᱚᱦᱨᱟᱭᱚᱜ-ᱟ ᱡᱚᱛᱚ ᱥᱮᱱ ᱵᱷᱤᱱᱟᱹ ᱵᱷᱤᱱᱟᱹ ᱫᱷᱟᱨᱟ ᱧᱚᱜ ᱜᱮᱭᱟ
ᱟᱫᱚ ᱟᱵᱚᱣᱟᱜ ᱤᱭᱟᱹ ᱨᱮ ᱢᱟ ᱥᱚᱦᱨᱟᱭ ᱵᱚᱸᱜᱟ ᱥᱚᱦᱨᱟᱭ ᱞᱮᱱᱠᱷᱟᱱ ᱵᱷᱟᱹᱜᱤᱭᱟ ᱟᱫᱚ ᱚᱱᱟ ᱦᱚᱸ ᱟᱫᱚ ᱥᱮᱫᱟᱭ ᱠᱷᱚᱱᱟᱜ ᱟᱞᱮᱥᱱ ᱫᱚ ᱯᱩᱥ ᱵᱚᱸᱜᱟ ᱜᱮᱠᱚ ᱥᱚᱦᱨᱟᱭ ᱦᱮᱡ ᱠᱟᱱᱟ ᱛᱟᱦᱚᱞᱮ ᱠᱷᱟᱱ ᱫᱚ ᱵᱚᱫᱚᱞ ᱦᱚᱸ ᱵᱟᱭ ᱜᱟᱱᱚᱜ ᱠᱟᱱᱟ
ᱦᱳᱭ ᱦᱳᱭ ᱦᱳᱭ ᱥᱮᱫᱟᱭ ᱦᱟᱯᱲᱟᱢ ᱠᱚ ᱚᱠᱟ ᱞᱮᱠᱟ ᱠᱚ ᱞᱟᱹᱭ ᱟᱹᱜᱩ ᱠᱟᱜ ᱵᱚᱱᱟ ᱦᱩᱸ ᱦᱩᱸ ᱜᱚᱝᱠᱮ ᱛᱟᱦᱞᱮ ᱤᱝᱠᱟᱹ ᱟᱹᱵᱤᱱ ᱫᱚ ᱠᱚᱞᱮᱡᱽ ᱠᱚᱫᱽᱵᱤ ᱠᱚᱞᱮᱡᱽ ᱵᱤᱱ ᱠᱚᱨᱟᱣᱮ-ᱟ ᱤᱱᱠᱟᱹ ᱵᱤᱱᱤᱴ ᱠᱚᱫᱚ ᱦᱩᱭᱮᱱ ᱛᱟᱯᱮᱭᱟ ᱥᱮ ᱟᱹᱣᱨᱤ ᱦᱩᱭᱩᱜᱼᱟ᱾
ᱜᱚᱝᱠᱮ ᱵᱤᱱᱤᱴ ᱠᱚᱫᱚ ᱮᱦᱚᱵ ᱟᱠᱟᱱᱟ
ᱦᱮᱸ ᱦᱮᱸ
ᱮᱛᱚᱦᱚᱵ ᱟᱠᱟᱱᱟ
ᱚ ᱦᱚᱸ ᱟᱨ ᱛᱚᱵᱮ ᱠᱞᱟᱥ ᱠᱚᱫᱚ ᱚᱝᱠᱟ ᱪᱟᱞᱟᱣ ᱵᱟᱲᱟᱜ ᱠᱟᱱᱟ ᱵᱤᱱ ᱥᱮ ᱵᱟᱹᱵᱤᱱ ᱪᱟᱞᱟᱜ ᱠᱟᱱᱟ
ᱦᱮᱸ ᱪᱟᱞᱟᱜ ᱦᱩᱭᱩᱜ ᱥᱩᱢᱟᱭ ᱨᱮ ᱪᱟᱞᱟᱜ ᱦᱩᱭᱩᱜ ᱛᱟᱦᱮᱱ ᱜᱮᱭᱟ
ᱦᱮᱸ ᱦᱮᱸ ᱦᱮᱸ
ᱟᱫᱚ ᱱᱤᱛᱚᱜ ᱫᱚ ᱮᱠᱡᱟᱢ ᱪᱟᱹᱞᱩ ᱟᱠᱟᱱ ᱛᱮ ᱠᱞᱟᱥ ᱠᱚᱦᱚᱸ ᱵᱚᱱ ᱦᱮᱱᱟᱜ-ᱟ
ᱦᱳᱭ ᱦᱳᱭ ᱦᱳᱭ ᱜᱚᱝᱠᱮ ᱛᱟᱦᱞᱮ ᱤᱝᱠᱟᱹ ᱜᱮᱞᱟᱝ ᱠᱟᱛᱷᱟᱜᱼᱟ
ᱦᱳᱭ ᱦᱳᱭ ᱜᱚᱝᱠᱮ
ᱦᱳᱭ ᱦᱳᱭ